ᱜᱮ᱾
ᱦᱮᱸ ᱡᱚᱦᱟᱨ ᱜᱮ᱾
ᱦᱳᱭ ᱟᱫᱚ ᱱᱟᱯᱟᱭ ᱜᱮ ᱛᱚ?
ᱦᱮᱸ ᱱᱟᱯᱟᱭ ᱵᱟᱲᱟ ᱜᱮ᱾
ᱟᱪᱪᱷᱟ ᱛᱟᱞᱦᱮ ᱡᱚᱢ ᱠᱚᱫᱚ ᱦᱩᱭᱱᱟ ᱥᱮ ᱵᱟᱝ?
ᱡᱚᱢ ᱠᱚᱫᱚ ᱦᱟᱸᱜ ᱱᱤᱛᱳᱜ ᱫᱚ ᱟᱹᱣᱨᱤᱣᱟᱜ-ᱟ᱾ᱟᱸᱡᱚᱢ ᱦᱳᱭᱳᱜ-ᱟ ᱦᱟᱸᱜ ᱠᱷᱟᱱᱮᱠ ᱯᱚᱨᱮ ᱥᱮᱫ ᱜᱮ᱾
ᱟᱪᱪᱷᱟ, ᱟᱪᱪᱷᱟ ᱟᱹᱞᱤᱧ ᱢᱟᱹᱞᱤᱧ ᱡᱚᱢ ᱠᱮᱫ᱾ᱟᱨ ᱦᱚᱸ ᱫᱚᱥᱨᱟ ᱨᱮᱸᱜᱮᱡ ᱮᱫ ᱞᱮᱭᱟ ᱦᱟᱸᱜ ᱟᱞᱮ ᱫᱚ᱾
ᱚ ᱟᱫᱚ ᱱᱤᱛᱳᱜ ᱫᱚ ᱫᱤᱱ ᱢᱟᱨᱟᱝ ᱠᱟᱱᱟ ᱛᱚ᱾ᱵᱩᱡᱷᱟᱹᱜ ᱜᱮᱭᱟ ᱱᱤᱛᱳᱜ ᱫᱚ ᱨᱮᱸᱜᱮᱡ ᱫᱚ᱾
ᱦᱚᱭ, ᱦᱚᱭ᱾
ᱦᱮᱸ, ᱦᱮᱸ ᱪᱮᱫ ᱠᱚᱫᱚ ᱵᱮᱱ ᱡᱚᱢ ᱜᱚᱫ ᱠᱮᱫᱟ?
ᱫᱟᱜ ᱢᱟᱸᱰᱤ ᱞᱤᱧ ᱡᱚᱢ ᱠᱮᱜ-ᱟ ᱥᱮᱛᱟᱜ ᱨᱮ᱾ ᱢᱩᱱᱜᱟᱹ ᱟᱲᱟᱜ ᱞᱤᱧ ᱠᱚᱦᱨᱟ ᱠᱟᱜ ᱛᱟᱦᱮᱸᱜ-ᱟ ᱟᱨ ᱱᱚᱛᱮ ᱤᱭᱟᱹ ᱜᱚᱸᱝᱦᱟ ᱨᱚᱠᱚᱡ ᱮᱸᱻ ᱠᱚ ᱟᱹᱜᱩ ᱠᱟᱜ ᱠᱚ ᱛᱮᱦᱮᱸᱜ ᱞᱮᱛᱚ ᱵᱟᱹᱫᱽ ᱠᱷᱚᱱ᱾ ᱠᱟᱹᱴᱤᱡ ᱟᱢᱲᱟ ᱱᱟᱦᱟᱸᱜ ᱞᱮ ᱢᱮᱥᱟ ᱦᱟᱸᱜ ᱠᱚᱛᱮ ᱟᱫᱚ ᱦᱟᱸᱜ ᱞᱮ ᱩᱛᱩ ᱠᱟᱜ-ᱟ ᱟᱫᱚ ᱟᱹᱰᱤ ᱪᱮᱦᱨᱟ ᱟᱫᱚ ᱥᱮᱛᱟᱜ ᱨᱮᱜᱮ ᱮᱫᱚᱢ᱾ ᱡᱚᱢ ᱦᱩᱭ ᱜᱚᱫ ᱱᱟ᱾
ᱤᱠᱟᱹᱱ ᱜᱮ ᱮᱢᱚᱱ ᱵᱮᱱ ᱢᱮᱱ ᱠᱮᱫ ᱫᱚ᱾ ᱢᱮᱱ ᱫᱚ ᱦᱟᱸᱜ ᱢᱚᱪᱟᱹᱨ ᱨᱮ ᱦᱟᱸᱜ ᱱᱤᱛᱳᱜ ᱫᱚ ᱩᱞᱤ ᱫᱟᱜ ᱥᱮ ᱥᱮᱨᱮᱲ ᱮᱱ ᱛᱟᱹᱞᱤᱧᱟᱹ᱾ ᱟᱫᱚ ᱡᱚᱢ ᱫᱚ ᱦᱟᱸᱜ ᱟᱢᱲᱟ ᱵᱮᱱ ᱢᱮᱱ ᱠᱮᱫ ᱦᱮᱸ ᱱᱤᱭᱟᱹ ᱵᱟᱨ ᱫᱚ ᱚᱝᱠᱟ ᱫᱚ ᱟᱢᱲᱟ ᱠᱚᱫᱚ ᱦᱟᱸᱜ ᱟᱹᱣᱨᱤ ᱡᱚᱢ ᱵᱟᱲᱟ ᱦᱩᱭᱩᱜ-ᱟ᱾ᱰᱟᱴᱟ ᱠᱚᱦᱚᱸ ᱧᱩᱨᱩ ᱠᱟᱱᱟ ᱛᱚ᱾
ᱟᱪᱪᱷᱟ ᱟᱪᱪᱷᱟ ᱾
ᱟᱫᱚ ᱚᱝᱠᱟ ᱦᱚᱸᱜ ᱟᱢᱵᱽᱲᱟ ᱦᱟᱹᱢᱵᱩᱲ ᱠᱚᱫᱚ ᱵᱟᱝ ᱜᱟᱱᱚᱜ ᱠᱟᱱᱟ ᱾
ᱢᱟᱥᱮ ᱰᱟᱴᱟ ᱠᱚ ᱧᱩᱨᱮᱱ ᱛᱟᱵᱤᱱᱟ ᱟᱫᱚ!
ᱦᱮᱸ ᱟᱫᱚ ᱱᱤᱛᱚᱜ ᱫᱚ ᱵᱚᱭᱮᱥ ᱠᱚ ᱦᱩᱭ ᱞᱮᱝᱠᱷᱟᱱ ᱫᱚ ᱱᱟᱥᱮ ᱱᱟᱥᱮ ᱫᱚ ᱰᱷᱤᱞ ᱠᱚᱜ ᱜᱮᱭᱟ ᱾
ᱟᱪᱪᱷᱟ ᱟᱪᱪᱷᱟ ᱾
ᱦᱩᱸ ᱾
ᱚᱻ
ᱟᱫᱚ ᱚᱝᱠᱟ ᱧᱩᱨ ᱞᱮᱠᱟ ᱫᱚ ᱵᱟᱝ ᱟᱫᱚ ᱚᱱᱮ ᱡᱟᱦᱟᱸ ᱠᱚ ᱞᱟ. ᱭ ᱫᱚ ᱵᱷᱤᱛᱤᱨ ᱵᱷᱤᱛᱤᱨ ᱰᱟᱴᱟ ᱨᱮᱱᱟᱜ ᱦᱟᱹᱥᱩ ᱠᱚ ᱛᱟᱦᱮᱱᱟ ᱫᱷᱤᱨᱤ ᱠᱚ ᱛᱚᱜᱚᱡ ᱮᱢᱟᱱ ᱞᱮᱠᱷᱟᱱ ᱮᱴᱟᱜ ᱜᱮ ᱵᱩᱡᱷ ᱡᱷᱟᱜᱼᱟ ᱛᱚᱢ ᱟᱫᱚ ᱚᱱᱟ ᱠᱷᱟᱹᱛᱤᱨ ᱛᱮ ᱚᱝᱠᱟᱱ ᱡᱚᱡᱚ ᱠᱚᱫᱚ ᱦᱟᱸᱜ ᱵᱟᱝ ᱡᱚᱢ ᱵᱟᱲᱟ ᱦᱩᱭ ᱟᱠᱟᱱᱟ, ᱟᱫᱚ ᱵᱮᱱ ᱢᱮᱱ ᱠᱮᱫ ᱠᱷᱟᱡ ᱨᱚᱠᱚᱡ ᱜᱚᱸᱜᱷᱟ ᱧᱩᱢ ᱠᱟᱛᱮᱜ ᱟᱫᱚ ᱢᱚᱱᱮ ᱠᱚ ᱠᱟᱹᱴᱤᱡ ᱢᱮᱱ ᱠᱮᱫ ᱜᱮᱭᱟᱭ ᱫᱮᱠᱷᱤ ᱧᱮᱞᱮᱛᱼᱟ ᱞᱤᱧ ᱛᱮᱦᱮᱧ ᱦᱚᱸ ᱛᱟᱦᱚᱞᱮ ᱚᱝᱠᱟ ᱛᱟᱨᱟᱥᱤᱧ ᱥᱮᱫ ᱾ ᱪᱟᱞᱟᱜ ᱦᱩᱭᱩᱜᱼᱟ ᱚᱝᱠᱟ ᱵᱟᱹᱫ ᱠᱚᱥᱮᱫ ᱡᱩᱫᱤ ᱠᱚ ᱧᱟᱢ ᱵᱟᱲᱟᱜ ᱠᱷᱟᱡ ᱾
ᱟᱪᱪᱷᱟ ᱟᱪᱪᱷᱟ ᱟᱪᱪᱷᱟ, ᱦᱳᱭ ᱦᱳᱭ ᱾ ᱡᱚᱢ ᱱᱟᱹᱣᱟᱹᱭᱚᱜ ᱵᱤᱱ ᱵᱟᱝᱠᱷᱟᱱ ᱱᱟᱦᱟᱜ ᱱᱚᱣᱟ ᱥᱮᱨᱢᱟ ᱨᱮᱫᱚ ᱟᱫᱚ ᱚᱝᱤᱟ ᱞᱮᱠᱟ ᱫᱚ ᱱᱟᱦᱟᱜ ᱠᱚ ᱪᱟᱵᱟ ᱜᱚᱫᱚᱜᱼᱟ ᱾
ᱦᱮᱸ ᱦᱮᱸ ᱱᱩᱠᱩ ᱫᱚ ᱦᱟᱸᱜ ᱛᱚ ᱚᱝᱠᱟ ᱨᱚᱠᱚᱡ ᱠᱚᱫᱚ ᱵᱚᱱ ᱧᱟᱢ ᱜᱚᱫ ᱠᱚ ᱨᱮᱦᱚᱸ ᱜᱟᱹᱰᱭᱟᱹ ᱠᱚᱨᱮ ᱰᱚᱵᱷᱟᱜ ᱠᱚᱨᱮ ᱾ ᱩᱝᱠᱩ ᱜᱚᱝᱜᱷᱟ ᱠᱟᱴᱠᱚᱢ ᱠᱚᱫᱚ ᱦᱟᱸᱜ ᱵᱟᱝ ᱜᱮᱠᱚ ᱧᱟᱢᱚᱜᱼᱟ ᱾
ᱦᱳᱭ ᱦᱳᱭ ᱦᱳᱭ ᱾ ᱛᱟᱦᱚᱞᱮ ᱟᱨ ᱩᱱᱠᱩ ᱤᱭᱟᱹ ᱠᱩᱪᱞᱟᱹ ᱠᱚᱫᱚᱵᱤᱱ ᱡᱚᱢ ᱠᱚᱜᱮᱭᱟ ᱥᱮ ᱵᱟᱝᱟ?
ᱦᱮᱸ ᱠᱩᱪᱞᱟᱹ ᱠᱚᱫᱚ ᱡᱚᱢ ᱵᱟᱲᱟ ᱦᱩᱭ ᱟᱠᱟᱱ ᱜᱮᱭᱟ ᱾
ᱞᱟᱹᱭ ᱫᱚᱠᱚ ᱪᱮᱛᱟ ᱠᱩ ᱠᱩᱪᱤᱞᱟᱹ ᱡᱤᱞ ᱡᱚᱢ ᱞᱮᱠᱷᱟᱱ ᱢᱟᱭᱟᱢ ᱠᱚ ᱥᱟᱨᱥᱟᱜᱼᱟ ᱥᱮ ᱪᱮᱫ!
ᱦᱮᱸ ᱦᱮᱸ ᱮᱠᱟᱞ ᱴᱷᱤᱠ ᱜᱮᱵᱮᱱ ᱢᱮᱱ ᱠᱟᱫᱟ, ᱟᱫᱚ ᱦᱟᱸᱜ ᱱᱚᱣᱟ ᱠᱚᱫᱚ ᱠᱩᱪᱞᱟᱹ ᱡᱤᱞ ᱢᱟ ᱠᱩᱪᱞᱟᱹ ᱡᱤᱞ ᱜᱮ ᱟᱫᱚ ᱦᱚᱪᱪᱷᱮ ᱧᱮᱞ ᱛᱮᱦᱟᱜ ᱵᱤᱧ ᱞᱮᱠᱟ ᱾
ᱦᱳᱭ ᱦᱳᱭ ᱾
ᱱᱩᱠᱩᱣᱟᱜ ᱨᱮᱱᱟᱜ ᱡᱟᱦᱟᱸ ᱵᱚᱱ ᱢᱮᱱᱮᱫ ᱫᱚ ᱦᱟᱸᱜ ᱨᱟᱱ ᱞᱮᱠᱟ ᱫᱚ ᱟᱭᱢᱟ ᱞᱮᱠᱟᱱ ᱠᱟᱹᱢᱤᱜᱮ ᱢᱮᱱᱟᱜᱼᱟ ᱾ ᱟᱵᱚ
ᱟᱪᱪᱷᱟ ᱟᱪᱪᱷᱟ ᱾
ᱦᱚᱲ ᱢᱟᱹᱱᱢᱤ ᱥᱮᱫ ᱛᱮᱦᱚᱸ ᱟᱨ ᱱᱩᱠᱩ ᱡᱟᱦᱟᱸᱭ ᱟᱵᱚ ᱚᱲᱟᱜ ᱫᱩᱣᱟᱹᱨ ᱨᱮ ᱡᱮᱢᱚᱱ ᱠᱚ ᱛᱟᱦᱮᱱ ᱫᱚ ᱥᱤᱢ ᱠᱚᱦᱚᱸ ᱟᱵᱚᱨᱮᱱ ᱾
ᱦᱳᱭ ᱦᱳᱭ ᱾
ᱥᱤᱢ ᱠᱚᱫᱚ ᱦᱟᱸᱜ ᱡᱮᱢᱚᱱ ᱵᱚᱱ ᱞᱟᱹᱭᱟ ᱠᱩᱪᱞᱟᱹ ᱢᱟᱭᱟᱢ ᱪᱟᱣᱞᱮ ᱨᱮ ᱮᱢ ᱠᱟᱛᱮ ᱵᱚᱱ ᱮᱢᱟ ᱠᱚᱜᱮᱭᱟ ᱾
ᱚ ᱦᱚ ᱚᱱᱠᱟ ᱢᱟ ᱵᱟᱞᱤᱧ ᱵᱟᱲᱟᱭ ᱜᱚᱫ ᱠᱟᱜᱼᱟ, ᱟᱫᱚ ᱚᱱᱟ ᱠᱷᱟᱱ ᱩᱱᱠᱩ ᱠᱩᱪᱞᱟᱹ ᱢᱟᱭᱟᱢ ᱮᱢᱟ ᱠᱚ ᱠᱷᱟᱱ ᱟᱫᱚ ᱪᱮᱫ ᱮᱸᱻ ᱵᱷᱟᱜᱤ ᱫᱤᱠ ᱫᱚ ᱪᱮᱫ ᱦᱩᱭᱩᱜᱼᱟ ᱦᱟᱸᱜ?
ᱵᱷᱟᱹᱜᱤ ᱫᱤᱠ ᱫᱚ ᱦᱟᱸᱜ ᱱᱩᱠᱩᱣᱟᱜ ᱫᱚ ᱱᱚᱣᱟ ᱡᱮᱢᱚᱱ ᱦᱟᱸᱜ ᱮᱸ ᱚᱠᱟ ᱥᱚᱢᱚᱭ ᱧᱮᱞᱚᱜᱼᱟ ᱡᱮ ᱥᱤᱢ ᱠᱚᱠᱚ ᱨᱩᱣᱟᱹᱜᱼᱟ ᱟᱡᱟᱨᱚᱜᱼᱟ ᱠᱚ? ᱟᱫᱚ ᱚᱱᱟ ᱠᱚ ᱡᱤᱱᱤᱥ ᱠᱷᱚᱡ ᱠᱚ ᱟᱨᱠᱤ ᱠᱟᱹᱴᱤᱡ ᱥᱟᱦᱟ ᱨᱮᱠᱚ ᱛᱟᱦᱮᱱᱟ ᱾ ᱢᱟᱱᱮ ᱩᱱᱟᱹᱜ ᱞᱚᱜᱚᱱ ᱛᱮ ᱵᱟᱝ ᱠᱚ ᱨᱩᱣᱟᱹ ᱦᱟᱹᱥᱩᱜᱼᱟ ᱟᱨᱠᱤ ᱾ ᱵᱟᱠᱷᱟᱱ ᱧᱮᱞᱚᱜᱼᱟ ᱡᱮ ᱟᱛᱩ ᱚᱲᱟᱜ ᱨᱮ ᱢᱤᱫ ᱴᱮᱡ ᱚᱲᱟᱜ ᱨᱮ ᱡᱩᱫᱤ ᱵᱟᱨᱭᱟ ᱥᱤᱢ ᱥᱮ ᱥᱟᱺᱰᱤ ᱱᱚᱝᱠᱟ ᱜᱮ ᱦᱟᱸᱜ ᱚᱱᱮ ᱰᱩᱦᱩᱜ ᱟᱠᱚ ᱨᱩᱣᱟᱹᱜ ᱟᱠᱚ ᱥᱮᱴᱮᱨᱚᱜᱼᱟ ᱟᱫᱚ ᱚᱱᱟ ᱫᱚ ᱦᱟᱸᱜ ᱯᱨᱚᱛᱛᱮᱠ ᱴᱤ ᱚᱲᱟᱜ ᱚᱲᱟᱜ ᱡᱚᱛᱚ ᱚᱲᱟᱜ ᱨᱮᱱ ᱜᱮ ᱥᱤᱢ ᱠᱚ ᱡᱟᱦᱟᱸ ᱛᱤᱱᱟᱹᱜ ᱦᱩᱰᱤᱧ ᱢᱟᱨᱟᱝ ᱥᱟᱺᱰᱤ ᱠᱚ ᱡᱚᱛᱚ ᱠᱚ ᱜᱩᱡᱩᱜ ᱜᱮᱭᱟ, ᱟᱫᱚ ᱱᱚᱝᱠᱟ ᱞᱮᱠᱷᱟᱡ ᱛᱚ ᱱᱤᱛᱚᱜ ᱛᱚ ᱟᱵᱚ ᱦᱚᱲ ᱠᱚᱢᱟ ᱡᱮ ᱥᱤ ᱱᱩᱠᱩ ᱥᱤᱢ ᱥᱩᱠᱨᱤ ᱵᱷᱚᱨᱥᱟ ᱜᱮ ᱢᱮᱱᱟᱜ ᱵᱚᱱᱟ ᱾ ᱡᱚᱠᱷᱚᱱ ᱛᱚᱠᱷᱚᱱ ᱴᱟᱠᱟ ᱯᱩᱭᱥᱟᱹ ᱞᱟᱠᱛᱤ ᱜᱚᱜ ᱞᱮᱱ ᱨᱮᱦᱚᱸ ᱱᱩᱠᱩ ᱠᱚᱴᱷᱮᱱ ᱜᱮ ᱡᱟᱹ ᱵᱟᱝ ᱢᱤᱜᱴᱤᱡ ᱜᱟᱱᱤᱧ ᱟᱠᱷᱨᱤᱧᱮᱭᱟ ᱮᱸᱰᱮ ᱠᱷᱚᱱᱜᱤᱧ ᱯᱟᱨᱚᱢᱟ᱾ ᱟᱫᱚ ᱱᱩᱠᱩ ᱠᱚᱦᱚᱸ ᱡᱩᱫᱤ ᱵᱟᱠᱚ ᱛᱟᱦᱮᱱ ᱠᱷᱟᱡ ᱫᱚ ᱩᱝᱠᱩ ᱞᱟᱹᱜᱤᱫ᱾ ᱛᱚ ᱨᱟᱱ ᱵᱮᱵᱚᱥᱛᱟ ᱡᱟᱸᱦᱟᱱᱟᱜ ᱠᱚᱨᱟᱣ ᱦᱩᱭᱩᱜ-ᱟ᱾
ᱦᱚᱭ ᱦᱚᱭ ᱦᱚᱭ᱾
ᱛᱟᱦᱞᱮ ᱱᱚᱝᱠᱟ ᱫᱚ ᱱᱚᱣᱟ ᱫᱚ ᱥᱮᱫᱟᱭ ᱠᱷᱚᱱ ᱦᱮᱡ ᱟᱜᱩ ᱠᱟᱱᱟ ᱵᱟᱰᱟᱭ ᱦᱮᱡ ᱠᱟᱱᱟ ᱱᱚᱝᱠᱟ ᱫᱚ ᱚᱱᱟᱛᱮ᱾ ᱱᱚᱝᱠᱟ ᱜᱮ ᱡᱚᱢ ᱦᱚᱪᱚ ᱦᱩᱭᱩᱜ ᱜᱮᱭᱟ ᱟᱫᱚ ᱱᱤᱛᱚᱜ ᱫᱚ ᱦᱟᱸᱜ ᱢᱤᱜᱵᱟᱨ ᱫᱚ᱾ ᱟᱣᱨᱤ ᱠᱚ ᱧᱟᱢᱚᱜ-ᱟ ᱱᱤᱛᱚᱜ ᱱᱚᱜᱚᱭ ᱪᱟᱥᱮᱨ ᱫᱤᱱ ᱠᱟᱱ ᱨᱮᱦᱚᱸ ᱠᱷᱮᱛ ᱵᱟᱹᱫᱽ ᱠᱚᱨᱮ ᱧᱮᱞ ᱫᱚ᱾ ᱧᱮᱞ ᱵᱟᱲᱟᱭᱮᱱ ᱜᱮᱭᱟ ᱟᱫᱚ ᱥᱟᱵ ᱫᱟᱲᱮᱭᱟᱠᱚ᱾ ᱠᱷᱟᱱ ᱫᱚ ᱥᱟᱵᱚᱜ ᱜᱮᱭᱟ ᱠᱚ ᱟᱨ ᱵᱟᱝᱠᱷᱟᱱ ᱫᱚ ᱚᱱᱮ᱾ ᱵᱚᱞᱚ ᱪᱟᱞᱟᱜ ᱟᱠᱚ ᱱᱩᱠᱩ ᱫᱚ ᱯᱟᱸᱠ ᱨᱮᱜᱮ ᱛᱚ᱾
ᱦᱳᱭ ᱦᱳᱭ᱾
ᱦᱩᱸ᱾ ᱛᱟᱦᱞᱮ ᱟᱵᱮᱱ ᱠᱚᱫᱚ ᱛᱟᱦᱞᱮ ᱱᱚᱝᱠᱟ ᱱᱚᱜᱚᱭ ᱨᱚᱠᱚᱡ ᱠᱚ ᱵᱮᱱ ᱢᱮᱱ ᱠᱮᱫ ᱫᱚ᱾ ᱛᱟᱦᱞᱮ ᱱᱚᱣᱟ ᱠᱩᱪᱞᱟᱹ᱾ ᱠᱚ ᱥᱮ ᱱᱩᱠᱩ ᱱᱚᱜ-ᱚᱭ ᱦᱟᱸᱜ ᱵᱤᱧ ᱞᱮᱠᱟ ᱠᱚ ᱧᱮᱞᱚᱜ᱾ ᱠᱚᱱᱟ ᱢᱮᱝᱠᱷᱟᱱ ᱵᱤᱧ ᱫᱚ ᱵᱟ ᱦᱟᱠᱩ ᱵᱚᱱ ᱢᱮᱛᱟ ᱠᱚᱣᱟ ᱛᱟᱦᱞᱮ ᱚᱱᱛᱮ ᱫᱚ᱾ ᱠᱩ ᱡᱟᱢᱲᱩ ᱵᱤᱧ ᱠᱚᱫᱚ ᱠᱚ ᱡᱚᱢ ᱠᱚᱜᱮᱭᱟ ᱥᱮ ᱵᱟᱝ ᱛᱟᱦᱞᱮ᱾
ᱩᱸ ᱡᱟᱢᱲᱩ ᱵᱤᱧ ᱠᱚᱫᱚ ᱟᱸ᱾ ᱡᱚᱢ ᱫᱚ ᱱᱷᱟᱜ ᱵᱟᱞᱤᱧ ᱧᱮᱞ ᱜᱚᱫ ᱠᱟᱜ ᱠᱚᱣᱟ ᱥᱮ ᱟᱸᱡᱚᱢ ᱦᱚᱸ ᱱᱷᱟᱜ ᱵᱟᱞᱤᱧ ᱟᱸᱡᱚᱢ ᱠᱟᱜ ᱠᱚᱣᱟ ᱡᱮ ᱡᱚᱢ ᱠᱚᱜᱮᱭᱟ ᱠᱚ ᱠᱤᱱᱛᱩ᱾ ᱟᱸᱡᱚᱢ ᱠᱟᱜ ᱟᱞᱤᱧ ᱵᱟᱝᱢᱟ ᱡᱟᱢᱵᱲᱩ ᱡᱤᱞ ᱠᱚ ᱡᱚᱢ ᱜᱮᱭᱟ ᱠᱚ ᱚᱱᱛᱮ᱾
ᱦᱮᱸ ᱦᱮᱸ ᱚᱱᱟ ᱦᱚᱸ ᱡᱟᱢᱲᱩ ᱡᱤᱞ ᱦᱚᱸ ᱵᱟᱝᱢᱟ ᱨᱟᱱ ᱞᱮᱠᱟᱜᱮ᱾ ᱚᱱᱟ ᱞᱩᱛᱩᱨ ᱵᱤᱞᱤ ᱠᱚᱭ ᱵᱮᱥᱟ᱾
ᱟᱪᱪᱷᱟ ᱟᱪᱪᱷᱟ ᱚᱱᱠᱟ ᱟᱫᱚ ᱚᱱᱟ ᱫᱚ ᱡᱚᱢ ᱚᱠᱟ ᱥᱮᱜ ᱛᱟᱦᱞᱮ ᱚᱱᱟ ᱫᱚ ᱞᱟᱜᱟᱣᱟᱜ-ᱟᱠᱚ ᱞᱩᱛᱩᱨ ᱠᱚᱨᱚ ᱚᱱᱟ ᱮᱱᱛᱮ ᱪᱮᱫ ᱢᱟᱭᱟᱢ᱾ ᱩᱱᱠᱩ ᱥᱮ ᱪᱮᱫ ᱠᱚᱵᱤᱱ ᱞᱟᱹᱭ ᱠᱮᱜ ᱫᱚ᱾
ᱦᱮᱸ ᱱᱚᱣᱟ ᱫᱚ ᱦᱟᱸᱜ ᱚᱝᱠᱟ ᱫᱚ ᱪᱮᱜ ᱠᱚ ᱞᱟᱹᱭᱟ ᱢᱟᱭᱟᱢ ᱠᱚ ᱡᱚᱢ ᱠᱚᱫᱚ ᱵᱟᱝ᱾ ᱟᱫᱚ ᱦᱟᱸᱜ ᱢᱟᱭᱟᱢ ᱠᱚᱢᱟ ᱡᱚᱛᱚ ᱛᱤᱠᱤ ᱤᱥᱤᱱ ᱟᱸᱬᱜᱚᱭ ᱦᱩᱭᱩᱜ-ᱟ ᱵᱟᱠᱷᱟᱱ ᱦᱟᱸᱜ᱾ ᱵᱤᱥ ᱫᱚ ᱢᱤᱜ ᱵᱟᱨ ᱛᱟᱦᱮᱱ ᱜᱮᱭᱟ ᱛᱚ᱾
ᱟᱪᱪᱷᱟ ᱦᱳᱭ᱾
ᱦᱮᱸ ᱟᱫᱚ ᱠᱚ ᱵᱟᱝᱢᱟ ᱱᱚᱣᱟ ᱫᱚ ᱪᱮᱜ ᱚᱱᱟ᱾ ᱡᱟᱸᱢᱲᱩᱣᱟᱜ ᱡᱟᱸᱦᱟ ᱪᱩᱯᱤ ᱠᱟᱱᱟ ᱦᱟᱸᱜ ᱚᱱᱟ ᱪᱩᱯᱤ ᱛᱮᱜᱮ ᱞᱩᱛᱩᱨ ᱡᱟᱸᱦᱟᱭ ᱡᱩᱫᱤ ᱚᱝᱠᱟ ᱵᱤᱞᱤ ᱮᱢᱟᱱ ᱠᱟᱱᱟ᱾ ᱟᱫᱚ ᱚᱱᱟ ᱪᱩᱯᱤ ᱛᱮᱜᱮ ᱦᱟᱸᱜ ᱠᱚ ᱯᱷᱮᱴᱮᱭᱟᱜ-ᱟ ᱟᱨᱠᱤ᱾ ᱮᱴᱟᱜ ᱡᱮᱢᱚᱱ ᱚᱱᱟ ᱤᱞ ᱠᱚᱛᱮ ᱠᱟᱰᱮᱡ ᱠᱚᱛᱮ ᱵᱚᱱ ᱦᱚᱴᱚᱨᱚᱜ ᱜᱮᱭᱟ ᱟᱫᱚ ᱩᱱ ᱥᱚ ᱥᱩᱢᱟᱹᱭ ᱫᱚ ᱚᱱᱟ ᱪᱩᱯᱤ ᱛᱮᱠᱚ ᱯᱷᱮᱴᱮᱭᱟ᱾ ᱟᱫᱚ ᱧᱮᱞᱚᱜ-ᱟ ᱡᱮ ᱵᱟᱝ ᱟᱰᱤ ᱞᱮᱠᱟᱱ ᱵᱤᱧ ᱥᱮ ᱱᱚᱝᱠᱟ ᱡᱤᱵ ᱡᱚᱱᱛᱩ ᱢᱮᱱᱟᱜ ᱠᱚᱣᱟ᱾ ᱟᱫᱚ ᱩᱝᱠᱩᱣᱟᱜ ᱢᱤᱜ ᱨᱚᱠᱚᱢ ᱟᱠᱚ ᱞᱟᱹᱜᱤᱫ ᱡᱟᱸᱦᱟ ᱢᱮᱴᱮᱜ ᱨᱟᱱ ᱛᱟᱦᱮᱱᱟ ᱢᱮᱱᱟᱠᱚ ᱟᱵᱚ᱾ ᱡᱮᱢᱚᱱ ᱛᱤ ᱡᱟᱸᱜᱟ ᱛᱟᱦᱮᱱ ᱛᱮ ᱟᱵᱚ ᱛᱤ ᱡᱟᱸᱜᱟ ᱛᱮ ᱟᱵᱚ ᱵᱚᱱ ᱜᱟᱫᱩᱨᱚᱜ-ᱟ ᱧᱮᱞᱟᱵᱚᱱ᱾
ᱦᱚᱭ ᱦᱚᱭ ᱦᱚᱭ ᱦᱚᱭ ᱦᱚᱭ᱾
ᱩᱱᱠᱩ ᱠᱚᱴᱷᱮᱱ ᱠᱷᱚᱡ ᱫᱚ ᱦᱟᱸᱜ ᱚᱱᱮ ᱪᱩᱯᱤ ᱠᱚ᱾ ᱥᱮᱱ ᱚᱱᱟ ᱵᱚᱦᱚᱜ ᱥᱮ ᱢᱚᱪᱟ ᱤᱱᱟᱹ ᱜᱮᱛᱟ ᱠᱚ ᱛᱤ ᱡᱟᱸᱜᱟ ᱫᱚ ᱦᱟᱸᱜ᱾
ᱟᱪᱪᱷᱟ ᱟᱪᱪᱷᱟ᱾
ᱦᱮᱸ ᱟᱫᱚ ᱵᱟᱝᱢᱟ ᱩᱝᱠᱩ ᱫᱚ ᱪᱩᱯᱤ ᱨᱮᱜᱮ ᱩᱱᱠᱩ ᱟᱠᱚᱣᱟᱜ ᱨᱟᱱ ᱠᱚᱫᱚ ᱛᱟᱸᱦᱮᱱᱟ ᱚᱱᱟᱛᱮ᱾ ᱟᱠᱚᱣᱟᱜ ᱪᱩᱯᱤ ᱦᱚᱸ ᱟᱠᱚ ᱦᱚᱸᱠᱚ ᱜᱮᱨ ᱜᱮᱭᱟ ᱥᱮ᱾ ᱚᱸᱰᱮ ᱠᱷᱚᱱ ᱟᱠᱚ ᱠᱚ ᱦᱟᱛᱟ ᱜᱮᱭᱟ ᱡᱮᱢᱚᱱ ᱟᱵᱚ ᱱᱚᱜᱚᱭ᱾ ᱥᱤᱢ ᱠᱚ ᱥᱮ ᱜᱮᱰᱮ ᱠᱚᱵᱚᱱ ᱧᱮᱞ ᱠᱟᱜ ᱠᱚᱣᱟ ᱡᱮᱢᱚᱱ ᱩᱱᱠᱩ ᱫᱚ, ᱛᱩᱯᱩᱱ ᱨᱮᱦᱚᱸ ᱠᱚ ᱥᱩᱱᱩᱢ ᱫᱚᱠᱚ ᱥᱚᱸᱜᱮ ᱠᱟᱜ ᱜᱮᱭᱟ᱾
ᱟᱪᱷᱟ᱾
ᱡᱮᱢᱚᱱ ᱠᱟᱛᱷᱟ ᱨᱮᱞᱤᱧ ᱢᱮᱱᱟ ᱡᱮᱢᱚᱱ ᱥᱤᱢ ᱡᱤᱞ ᱜᱮᱰᱮ ᱡᱤᱞ ᱠᱚᱫᱚᱵᱤᱱ ᱡᱚᱢ ᱵᱟᱲᱟ ᱠᱟᱜ ᱜᱮᱭᱟ?
ᱦᱳᱭ ᱦᱳᱭ ᱡᱚᱢ ᱫᱚᱞᱤᱧ ᱡᱚᱢ ᱟᱠᱟᱜ ᱜᱮᱭᱟ᱾
ᱦᱮᱸ ᱟᱫᱚ ᱧᱮᱞᱚᱜᱼᱟ ᱦᱮᱸ ᱥᱤᱢ ᱥᱮ ᱱᱩᱠᱩ ᱦᱟᱸᱜ ᱜᱮᱰᱮᱭᱟᱜ ᱚᱱᱟ ᱡᱟᱦᱟᱸ ᱪᱩᱯᱤ ᱛᱟᱭᱱᱚᱢ ᱨᱮ, ᱪᱮᱛᱟᱱ ᱴᱷᱮᱱ ᱜᱮ ᱢᱤᱫ ᱨᱚᱠᱚᱢ ᱡᱟᱦᱟᱸ ᱥᱩᱱᱩᱢ ᱛᱷᱩᱞᱤ ᱠᱚ ᱢᱮᱛᱟᱜᱼᱟ᱾ ᱟᱫᱚ ᱚᱸᱰᱮ ᱥᱩᱱᱩᱢ ᱛᱟᱦᱮᱱ ᱜᱮᱭᱟ ᱟᱫᱚ ᱧᱮᱞᱚᱜᱼᱟ ᱡᱮ ᱜᱮᱰᱮᱭᱟᱜ ᱦᱚᱲᱢᱚ ᱡᱮᱢᱚᱱ ᱧᱮᱞᱟ ᱡᱮ ᱩᱱᱟᱹᱜ ᱪᱤᱠᱟᱹᱲ ᱜᱮ᱾ ᱥᱤᱛᱩᱝ ᱨᱮ ᱦᱚᱸ ᱦᱚᱲᱢᱚ ᱡᱷᱟᱞᱠᱟᱜ ᱛᱟᱠᱚᱣᱟ ᱥᱮ ᱫᱟᱜ ᱨᱮ ᱦᱚᱸ ᱵᱟᱠᱚ ᱞᱚᱦᱚᱫᱚᱜᱼᱟ ᱦᱩ᱾ ᱚᱱᱟ ᱫᱚ ᱦᱟᱸᱜ ᱚᱱᱮ ᱱᱟ ᱟᱠᱚ
ᱟᱪᱷᱟ ᱟᱪᱷᱟ᱾
ᱟᱫᱚ ᱱᱚᱣᱟ ᱠᱚ ᱫᱚ ᱦᱟᱸᱜ ᱟᱵᱚ ᱪᱟᱸᱫᱳ ᱵᱚᱸᱜᱟ ᱥᱤᱨᱡᱚᱱ ᱛᱚ ᱚᱠᱚᱭ ᱚᱠᱟ ᱞᱮᱠᱟ ᱜᱩᱱᱮ ᱮᱢ ᱠᱟᱫ ᱵᱚᱱᱟ ᱚᱱᱟ ᱫᱚ ᱦᱟᱸᱜ ᱵᱟᱵᱚᱱ ᱢᱮᱱ ᱫᱟᱲᱮᱜᱼᱟ ᱚᱠᱚᱭ ᱚᱠᱟ ᱨᱩᱯ ᱛᱮ ᱢᱮᱱᱟᱭᱟ ᱚᱠᱟ ᱚᱠᱟᱛᱮ ᱟᱵᱚ ᱦᱚᱸ ᱵᱚᱱ ᱥᱟᱵᱚᱱ ᱥᱩᱱᱩᱢᱚᱜ ᱠᱟᱱᱟ ᱥᱮ ᱟᱠᱚ ᱦᱚᱸ ᱠᱚ ᱥᱟᱵᱚᱱ ᱥᱩᱱᱩᱢᱚᱜ ᱠᱟᱱ ᱜᱮᱭᱟ ᱟᱠᱚ ᱞᱮᱠᱟᱛᱮ᱾
ᱦᱳᱭ ᱦᱳᱭ ᱦᱳᱭ ᱮᱠᱫᱚᱢ ᱟᱹᱰᱤ ᱥᱟᱹᱨᱤ ᱠᱟᱛᱷᱟ ᱜᱮᱵᱤᱱ ᱞᱟᱹᱭ ᱠᱮᱫᱼᱟ᱾
ᱦᱩᱸ᱾ ᱟᱫᱚ ᱦᱟᱸᱜ ᱛᱟᱦᱞᱮ ᱛᱤᱦᱤᱧ ᱫᱚ ᱟᱵᱮᱱ ᱠᱚ ᱫᱚ ᱪᱮᱫ ᱠᱚᱵᱤᱱ ᱪᱤᱠᱟᱹ ᱵᱟᱲᱟᱭᱟ?
ᱦᱳᱭ ᱟᱫᱚ ᱚᱱᱠᱟ ᱫᱚ ᱱᱟᱦᱟᱜ ᱪᱮᱫ ᱦᱚᱸ ᱵᱟᱹᱞᱤᱧ ᱪᱤᱠᱟᱹᱭᱟ᱾ ᱚᱲᱟᱜ ᱠᱚᱨᱮᱜ ᱜᱮ ᱱᱟᱦᱟᱜ ᱞᱤᱧ ᱛᱟᱦᱮᱸ ᱵᱟᱲᱟᱜᱼᱟ ᱟᱫᱚ ᱱᱚᱜᱚᱭ ᱥᱤᱛᱩᱝ ᱮᱜᱟᱭ ᱛᱚ ᱟᱫᱚ ᱟᱹᱰᱤ ᱫᱤᱱ ᱦᱚᱨᱟᱜ ᱱᱟᱦᱟᱜ ᱱᱚᱣᱟ ᱤᱭᱟᱹ ᱵᱟᱹᱫ ᱠᱟᱹᱢᱤ ᱠᱚ ᱠᱷᱟᱹᱛᱤᱨ ᱱᱟᱦᱟᱜ ᱞᱩᱜᱽᱲᱤ ᱠᱚ ᱵᱟᱝ ᱯᱟᱨᱪᱷᱟ ᱵᱟᱲᱟ ᱦᱩᱭᱩ ᱠᱟᱱᱟ᱾ ᱟᱫᱚ ᱱᱟᱦᱟᱜ ᱞᱩᱜᱽᱲᱤ ᱠᱚ ᱜᱮ ᱞᱤᱧ ᱯᱟᱨᱪᱷᱟ ᱵᱟᱲᱟᱭᱟ᱾ ᱟᱨ ᱚᱱᱠᱟ ᱫᱚ ᱤᱭᱟᱹ ᱱᱮᱛᱟᱨ ᱢᱟ ᱜᱩᱦᱩᱢ ᱠᱚ ᱮᱢᱚᱜ ᱠᱟᱱ ᱫᱚ ᱦᱟᱸᱜ ᱟᱫᱚ ᱚᱱᱟ ᱜᱩᱦᱩᱢ ᱠᱚᱞᱤᱧ ᱛᱟᱥᱮ ᱵᱟᱲᱟᱭᱟ ᱟᱨ ᱚᱱᱮ ᱟᱫᱚ, ᱱᱮᱛᱟᱨ ᱢᱟ ᱱᱟᱦᱟᱜ ᱟᱴᱟ ᱠᱚ ᱵᱟᱝ ᱧᱟᱢᱚᱜ ᱠᱟᱱᱟ ᱛᱚ ᱟᱫᱚ ᱚᱱᱟ ᱠᱚ ᱜᱮ ᱛᱟᱥᱮ ᱵᱟᱲᱟ ᱠᱟᱛᱮᱫ ᱱᱟᱜ ᱟᱫᱚ ᱯᱮᱥᱟᱣ ᱠᱚᱞᱮ ᱤᱫᱤᱭᱟ᱾
ᱦᱮᱸ ᱦᱮᱸ ᱱᱮᱛᱟᱨ ᱢᱟ ᱚᱱᱮ ᱟᱴᱟ ᱵᱚᱫᱚᱞ ᱛᱮ ᱜᱩᱦᱩᱢ ᱠᱚ ᱮᱢᱚᱜ ᱠᱟᱱᱟ ᱟᱨ ᱦᱚᱸ ᱵᱟᱝᱢᱟ ᱟᱸᱡᱚᱢᱚᱜ ᱠᱟᱱᱟ᱾ ᱡᱟᱦᱟᱸ ᱚᱲᱟᱜ ᱡᱚᱢ ᱱᱟᱹᱭ ᱞᱮᱠᱟ ᱪᱟᱣᱞᱮ ᱦᱳᱞᱳᱭ ᱧᱟᱢᱚᱱ ᱛᱟᱦᱮᱱᱟ ᱪᱟᱱᱟ ᱪᱟᱣᱞᱮ ᱵᱚᱫᱚᱞ ᱛᱮ ᱴᱟᱠᱟ ᱠᱚ, ᱠᱚ ᱢᱮᱱᱮᱜᱼᱟ᱾
ᱦᱳᱭ ᱦᱳᱭ ᱟᱨ ᱚᱱ ᱚᱝᱠᱟ ᱜᱮ ᱦᱟᱸᱜ ᱚᱱᱟ ᱟᱹᱰᱤ ᱫᱤᱱᱮ ᱫᱟᱜ ᱞᱮᱠᱷᱟᱱ ᱡᱟᱦᱟᱸ ᱫᱚ ᱞᱩᱜᱽᱲᱤ ᱠᱚ ᱦᱚᱸ ᱱᱚᱥᱚᱝ ᱱᱚᱥᱚᱝ ᱜᱮ ᱵᱩᱡᱷᱟᱹᱜᱼᱟ᱾ ᱟᱫᱚ ᱚᱱᱟ ᱠᱚ ᱜᱮ ᱟᱫᱚ ᱞᱤᱧ ᱞᱟᱹᱭᱮᱫᱼᱟ ᱛᱮᱦᱮᱧ ᱫᱚ ᱦᱟᱜᱟᱜ ᱡᱷᱚᱛᱚ, ᱥᱤᱛᱩᱝ ᱨᱤᱞᱤᱧ ᱳᱰᱳᱠ ᱠᱟᱜᱟ ᱮᱱᱟᱝ ᱥᱮᱛᱟᱜ ᱫᱚᱭ ᱫᱟᱜ ᱵᱟᱲᱟ ᱠᱮᱫ ᱨᱮ ᱦᱚᱸ ᱟᱫᱚ ᱱᱤᱛᱚᱜ ᱫᱚ ᱱᱦᱟᱜ ᱫᱚᱢᱮ ᱜᱮ ᱥᱤᱛᱩᱝ ᱮᱜᱟᱭ ᱛᱚ᱾
ᱦᱮᱸ ᱟᱫᱚ ᱦᱟᱸᱜ ᱱᱚᱛᱮ ᱫᱚ᱾ ᱟᱞᱮ ᱠᱚᱥᱮᱱ ᱫᱚ ᱱᱚᱜᱚᱭ ᱨᱤᱢᱤᱞ ᱨᱤᱢᱤᱞ ᱜᱮ ᱧᱮᱞᱚᱜ ᱠᱟᱱᱟ ᱱᱚᱛᱮ ᱫᱚ ᱟᱹᱣᱨᱤ ᱥᱤᱛᱩᱝ ᱟᱭ ᱦᱟᱜ᱾ ᱟᱫᱚ ᱵᱮᱲ ᱢᱟᱭ ᱨᱟᱠᱟᱵ ᱢᱟᱭ ᱨᱟᱠᱟᱵ ᱠᱟᱜ ᱵᱚᱱ ᱜᱮ ᱢᱮᱱᱠᱷᱟᱱ ᱟᱵᱚ ᱠᱚᱣᱟᱜ ᱠᱟᱹᱢᱤ ᱠᱚᱛᱮ ᱜᱮ ᱱᱚᱜᱚᱭ, ᱡᱟᱦᱟᱸ ᱦᱚᱭ ᱨᱤᱢᱤᱞ ᱵᱚᱱ ᱛᱮᱭᱟᱨ ᱦᱚᱪᱚᱭᱮᱜᱟ ᱚᱱᱟ ᱜᱮ ᱦᱟᱜ ᱟᱫᱚ ᱫᱟᱱᱟᱝ ᱠᱟᱛᱮᱜ ᱫᱚᱦᱚ ᱠᱟᱫᱟᱭ᱾
ᱦᱳᱭ ᱦᱳᱭ ᱦᱳᱭ᱾
ᱫᱟᱜ ᱦᱚᱸ ᱞᱟᱹᱠᱛᱤ ᱠᱟᱱ ᱜᱮᱭᱟ ᱞᱟᱹᱠᱛᱤ ᱦᱚᱸ ᱪᱟᱥᱮᱨ ᱫᱤᱱ ᱠᱟᱱᱟ ᱠᱷᱮᱛ ᱱᱤᱛᱚᱜ ᱫᱟᱜ ᱦᱚᱸ ᱚᱱᱠᱟ ᱵᱟᱝ ᱧᱟᱢ ᱞᱟᱹᱜᱤᱫᱚᱜ ᱠᱟᱱᱟ᱾
ᱦᱳᱭ ᱦᱳᱭ ᱟᱨ ᱱᱤᱛᱚᱜ ᱫᱚ ᱦᱟᱸᱜ ᱢᱟᱱᱮ, ᱥᱮᱨᱢᱟ ᱫᱟᱜ ᱛᱮᱜᱮ ᱟᱥᱟᱲ ᱵᱚᱸᱜᱟ ᱫᱚ ᱡᱷᱚᱛᱚ ᱜᱮ ᱠᱚ ᱪᱟᱥ ᱜᱮᱭᱟ ᱛᱚ ᱟᱨ ᱟᱥᱟᱲ ᱵᱚᱸᱜᱟ ᱫᱤᱱ ᱦᱟᱸᱜ ᱵᱟᱝ ᱠᱚ ᱪᱟᱥ ᱞᱮᱠᱷᱟᱱ ᱟᱫᱚ ᱟᱹᱰᱤ ᱜᱟᱱ ᱦᱚᱲ ᱜᱮ ᱡᱮᱢᱚᱱ ᱡᱚᱢ ᱠᱚ ᱱᱟᱦᱟᱜ ᱵᱟᱝ ᱵᱚᱱ ᱠᱩᱲᱟᱹᱣ ᱜᱚᱫᱚᱜᱼᱟ᱾
ᱮ ᱦᱮᱸ ᱢᱟᱱᱮ ᱱᱤᱛᱚᱜ ᱫᱚ ᱧᱮᱞᱚᱜ ᱠᱟᱱᱟ ᱡᱮ ᱡᱚᱢ ᱵᱟᱵᱚᱱ ᱧᱟᱢᱟ ᱚᱝᱠᱟᱱ ᱠᱟᱛᱷᱟ ᱫᱚ ᱵᱟᱝ ᱠᱟᱱᱟ, ᱠᱟᱹᱢᱤ ᱞᱮᱠᱷᱟᱱ ᱫᱚ ᱡᱚᱢ ᱫᱚ ᱡᱩᱴᱟᱹᱜ ᱜᱮᱭᱟ ᱟᱫᱚ ᱢᱮᱱ ᱫᱚ ᱦᱟᱸᱜ ᱡᱟᱦᱟᱸ ᱚᱲᱟᱜ ᱨᱮ ᱟᱵᱚ ᱡᱟᱦᱟᱸ ᱪᱮᱫ ᱠᱚ ᱢᱮᱱ ᱫᱟ ᱟᱵᱚ ᱫᱷᱚᱱ ᱡᱟᱦᱟᱸ ᱵᱚᱱ ᱢᱮᱱᱟ ᱡᱮ ᱚᱲᱟᱜ ᱨᱮᱱᱟᱜ ᱦᱩᱲᱩ ᱢᱟᱱᱮ ᱦᱚᱭ ᱴᱷᱮᱱ ᱦᱚᱲ ᱴᱷᱮᱱ ᱠᱚᱭ ᱢᱟᱲᱟᱝ ᱨᱮᱵᱚᱱ ᱩᱭᱦᱟᱹᱨᱟ ᱡᱮ ᱵᱟᱝ ᱵᱟᱝ ᱢᱮᱱᱟᱜ ᱛᱤᱧᱟ ᱢᱮᱱᱛᱮ᱾
ᱦᱳᱭ ᱦᱳᱭ, ᱟᱨ ᱡᱟᱦᱟᱸ ᱫᱚ ᱦᱟᱜ ᱚᱲᱟᱜ ᱨᱮ ᱦᱳᱭ, ᱟᱫᱚ ᱚᱱᱠᱟ ᱱᱟᱜᱟᱜ ᱠᱟᱹᱢᱤ ᱞᱮᱠᱷᱟᱱ ᱵᱚ ᱡᱚᱢ ᱢᱟᱵᱚᱱ ᱧᱟᱢ ᱜᱮᱭᱟ ᱟᱫᱚ ᱚᱱᱠᱟ ᱡᱷᱚᱛᱚ ᱫᱤᱱ ᱦᱟᱸᱜ ᱢᱟ ᱛᱚ ᱵᱟᱵᱚᱱ ᱠᱟᱹᱢᱤ ᱫᱟᱲᱮᱭᱟᱜᱼᱟ ᱥᱮ ᱡᱟᱦᱟᱸ ᱫᱚ ᱟᱨᱡᱟᱣ ᱠᱟᱛᱮ ᱡᱟᱦᱟᱸ ᱫᱚ ᱫᱷᱚᱱ ᱵᱚᱱ ᱫᱚᱦᱚ ᱠᱟᱜ ᱫᱚ ᱦᱟᱸᱜ ᱚᱲᱟᱜ ᱨᱮ᱾ ᱟᱫᱚ ᱚᱱᱟ ᱛᱟᱦᱮᱱ ᱠᱷᱟᱱ ᱫᱚ ᱟᱫᱚ ᱢᱤᱫ ᱫᱤᱱ ᱜᱟᱱ ᱵᱟᱵᱚᱱ ᱠᱟᱹᱢᱤ ᱨᱮᱦᱚᱸ ᱥᱮ ᱵᱟᱨᱥᱤᱧ ᱜᱟᱱ ᱵᱟᱵᱚᱱ ᱠᱟᱹᱢᱤ ᱨᱮᱦᱚᱸ ᱟᱫᱚ ᱱᱟᱦᱟᱜ ᱚᱱᱟ ᱡᱚᱢ ᱫᱚᱵᱚᱱ ᱧᱟᱢ ᱜᱮᱭᱟ ᱟᱨ ᱡᱷᱚᱛᱚ ᱫᱤᱱ ᱫᱚ ᱦᱟᱸᱜ ᱦᱚᱲᱢᱚ ᱫᱚ ᱱᱟᱯᱟᱭ ᱫᱚ ᱵᱟᱝ ᱛᱟᱦᱮᱱᱟ ᱛᱚ᱾
ᱦᱮᱸ ᱟᱨ ᱡᱟᱦᱟᱸ ᱵᱚᱱ ᱫᱚᱦᱚ ᱠᱟᱜ ᱨᱮᱦᱚᱸ ᱫᱚᱦᱚᱣᱟᱜ ᱫᱚ ᱩᱱᱟᱹᱜ ᱫᱤᱱ ᱫᱚ ᱵᱟᱝ ᱛᱟᱦᱮᱱᱟ ᱛᱚ᱾
ᱦᱳᱭ ᱦᱳᱭ ᱦᱳᱭ᱾
ᱮᱠᱫᱚᱢ᱾
ᱦᱩᱸ ᱟᱨ ᱛᱟᱞᱦᱮ ᱚᱱᱛᱮ ᱠᱚᱫᱚ ᱚᱱᱠᱟ ᱫᱚ ᱠᱟᱹᱢᱤ ᱵᱟᱲᱟ ᱠᱚᱫᱚ ᱪᱮᱫ ᱞᱮᱠᱟᱱᱟᱜ ᱠᱟᱹᱢᱤ ᱠᱚ ᱢᱮᱱᱟᱜᱼᱟ? ᱚᱱᱠᱟ ᱫᱚ᱾
ᱦᱳᱭ ᱠᱟᱹᱢᱤ ᱠᱚᱫᱚ ᱵᱟᱝ, ᱠᱟᱹᱢᱤ ᱠᱚᱫᱚ ᱱᱚᱜᱼᱚᱭ ᱱᱤᱛᱚᱜ ᱢᱟ ᱦᱟᱸᱜ ᱨᱚᱦᱚᱭ ᱛᱩᱫ ᱜᱮ ᱞᱟᱜᱟᱣ ᱟᱠᱟᱱ᱾ ᱟᱨ ᱚᱱᱠᱟ ᱫᱚ ᱟᱨᱦᱚᱸ ᱟᱞᱮ ᱫᱚ
ᱵᱟᱪᱠᱚᱢ ᱠᱚᱦᱚᱸ ᱱᱟᱜ ᱢᱮᱱᱟᱜ ᱜᱮᱛᱟᱞᱮᱭᱟ ᱟᱫᱚ ᱚᱱᱮ ᱡᱚᱠᱷᱚᱱ ᱦᱩᱲᱩ ᱠᱚ ᱤᱨᱚᱜ ᱦᱩᱭᱩᱜ ᱜᱮᱭᱟ ᱡᱚᱠᱷᱚᱱ ᱟᱸᱜᱷᱟᱲ ᱵᱚᱸᱜᱟ ᱟᱫᱚ ᱩᱱ ᱥᱚᱢᱚᱭ ᱜᱮ ᱮ ᱵᱟᱪᱠᱚᱢ ᱠᱚᱦᱚᱸ ᱱᱟᱜ ᱫᱚᱢᱮ ᱡᱚᱠᱷᱚᱱᱮ ᱥᱤᱛᱩᱝ ᱟᱭ, ᱩᱱ ᱫᱚ ᱵᱟᱪᱠᱚᱢ ᱠᱚᱦᱚᱸᱞᱮ ᱤᱨ ᱜᱮᱭᱟ ᱟᱨ ᱥᱟᱠᱟᱢ ᱦᱮᱡ ᱠᱚᱦᱚᱸ ᱱᱟᱜᱞᱮ ᱪᱟᱞᱟᱜ ᱜᱮᱭᱟ᱾ ᱟᱫᱚ ᱩᱝ ᱚ ᱩᱱᱫᱚ ᱱᱟᱦᱟᱜ ᱚᱱᱟ ᱠᱚᱞᱮ ᱠᱟᱹᱢᱤ ᱜᱮᱭᱟ ᱟᱨ ᱤᱱᱟᱹ ᱯᱚᱨᱮ ᱜᱮᱛᱚ ᱱᱟᱜ ᱟᱨᱚ ᱦᱩᱲᱩ ᱠᱚ ᱵᱤᱞᱤᱜᱼᱟ ᱛᱟᱦᱚᱞᱮ ᱟᱫᱚ ᱩᱱ ᱥᱚᱢᱚᱭ ᱫᱚ ᱦᱩᱲᱩ ᱠᱚ ᱤᱨ ᱦᱩᱭᱩᱜᱼᱟ᱾ ᱠᱟᱹᱢᱤ ᱛᱮᱱᱟᱜ ᱫᱚ ᱟᱹᱰᱤ ᱜᱟᱱ ᱮᱸ ᱢᱮᱱᱟᱜ ᱟᱠᱟᱫ ᱜᱮᱭᱟ ᱟᱫᱚ ᱠᱟᱹᱢᱤ ᱞᱮᱠᱷᱟᱱ ᱜᱮ ᱠᱟᱹᱢᱤ ᱫᱟᱲᱮ ᱜᱮ ᱵᱟᱝ ᱦᱟᱸᱜ ᱟᱫᱚ ᱩᱱᱟᱹᱜ ᱢᱟ ᱦᱟᱸᱜ ᱢᱤᱫ ᱛᱮᱢᱟ ᱠᱟᱹᱢᱤ ᱵᱟᱝ ᱜᱟᱱᱚᱜᱼᱟ ᱥᱮ᱾
ᱦᱩᱸ ᱮᱠᱟᱞ ᱜᱮ ᱠᱟᱹᱢᱤ ᱛᱮᱱᱟᱜ ᱫᱚ ᱟᱭᱢᱟ ᱜᱮ ᱛᱟᱦᱮᱱᱟ ᱟᱫᱚ ᱱᱤᱛᱚᱜ ᱫᱚ ᱠᱟᱹᱢᱤ ᱠᱟᱱ ᱨᱮᱦᱚᱸ ᱵᱟᱹᱲᱤᱡᱟᱜ ᱜᱮ ᱠᱟᱹᱢᱤᱜ ᱠᱟᱱᱟ ᱧᱮᱞᱚᱜ ᱠᱟᱱᱟ᱾
ᱦᱳᱭ᱾
ᱟᱫᱚ ᱱᱚᱛᱮ ᱫᱚ ᱦᱟᱸᱜ ᱚᱱᱠᱟ ᱠᱟᱹᱢᱤ ᱫᱚᱞᱤᱧ ᱢᱮᱱᱟ ᱱᱚᱝᱠᱟ ᱪᱟᱥᱵᱟᱥ ᱜᱮ ᱦᱟᱸᱜ᱾ ᱟᱫᱚ ᱱᱤᱛᱚᱜ ᱪᱟᱥᱵᱟᱥ ᱫᱤᱱ ᱵᱮᱱ ᱢᱮᱱ ᱠᱮᱫ ᱞᱮᱠᱟ ᱡᱮ ᱪᱟᱥᱵᱟᱥ ᱠᱟᱹᱢᱤ ᱨᱮ᱾ ᱟᱨ ᱱᱚᱰᱮ ᱥᱩᱨ ᱨᱮᱜᱮ ᱦᱟᱸᱜ ᱢᱤᱫᱴᱮᱡ ᱩᱸ ᱚᱱᱠᱟ ᱠᱳᱢᱯᱟᱱᱤ ᱢᱤᱫᱴᱮᱱ ᱢᱮᱱᱟᱜᱼᱟ ᱵᱳᱛᱚᱞ ᱯᱷᱮᱠᱴᱨᱤ ᱠᱟᱱᱟ ᱟᱫᱚ ᱚᱸᱰᱮ ᱜᱮ ᱟᱫᱚ ᱚᱱᱟ ᱱᱚᱣᱟ ᱠᱚᱨᱮᱱ ᱫᱚ ᱦᱟᱸᱜ ᱵᱮᱥᱤᱨ ᱵᱷᱟᱜᱽ ᱜᱮ ᱚᱱᱟ ᱯᱷᱮᱠᱴᱨᱤ ᱨᱮᱜᱮ ᱠᱟᱹᱢᱤ ᱠᱚᱫᱚ ᱪᱟᱞᱟᱜ ᱦᱩᱭᱩᱜᱼᱟ ᱟᱨ ᱚᱱᱠᱟ ᱱᱚ ᱛᱮ ᱫᱚ ᱦᱟᱸᱜ ᱠᱟᱹᱢᱤ ᱠᱚᱫᱚ ᱵᱟᱹᱱᱩᱜᱼᱟ ᱟᱫᱚ ᱱᱚᱛᱮ ᱫᱚ ᱱᱟᱥᱮ ᱦᱟᱸᱜ ᱟᱞᱮ ᱫᱚ ᱱᱟᱥᱮ ᱵᱤᱨ ᱟᱨ ᱱᱟᱥᱮ ᱵᱟᱡᱟᱨ ᱞᱟᱹᱭᱳᱼᱟ ᱵᱩᱨᱩ ᱵᱤᱨ ᱚᱱᱠᱟ ᱫᱚ ᱵᱟᱝ ᱠᱟᱱᱟ᱾ ᱢᱮᱱ ᱞᱮᱠᱷᱟᱱ ᱫᱚ ᱱᱚᱝᱠᱟ ᱵᱤᱞᱟᱹᱛ ᱫᱤᱥᱚᱢ ᱜᱮ ᱞᱟᱹᱭ ᱜᱟᱱᱚᱜᱼᱟ,
ᱚᱻ ᱦᱚᱸᱦᱚ,
ᱦᱩ ᱟᱫᱚ ᱠᱟᱹᱢᱤ ᱠᱚᱫᱚ ᱱᱚᱝᱠᱟ ᱵᱟᱡᱟᱨ ᱥᱚᱦᱚᱨ ᱠᱚᱨᱮ, ᱠᱟᱹᱢᱤ ᱠᱟᱛᱮᱜ ᱡᱚᱢ ᱥᱮ ᱱᱚᱝᱠᱟ ᱚᱱᱟ ᱠᱳᱢᱯᱟᱱᱤ ᱨᱮᱜᱮ ᱢᱮᱱᱟᱜ ᱵᱳᱛᱚᱞ ᱵᱮᱱᱟᱣ ᱨᱮ ᱱᱚᱸᱰᱮ ᱦᱚᱸ ᱟᱹᱰᱤ ᱵᱚᱛᱚᱨ ᱥᱟᱛᱞᱟᱜ ᱠᱟᱹᱢᱤ ᱦᱚᱸ ᱠᱟᱱᱟ ᱱᱚᱜᱚᱭ ᱦᱚᱞᱟ ᱢᱟᱫᱷᱮᱨᱜᱮ ᱯᱟᱨᱚᱢᱱᱟ, ᱢᱤᱫᱴᱮᱱ ᱜᱟᱛᱮ ᱠᱚᱲᱟ ᱜᱮ ᱚᱱᱠᱟ ᱢᱮᱥᱤᱱ ᱦᱟᱜ ᱵᱚᱱᱫᱚ ᱛᱟᱦᱮᱸ ᱠᱟᱱᱟ,
ᱦᱳᱭ,
ᱮᱛᱚᱦᱚᱵ ᱨᱮ ᱢᱤᱫ ᱦᱚᱲᱮ ᱦᱤᱡᱩᱜᱼᱟ ᱟᱫᱚᱭ ᱡᱚᱜ ᱦᱚᱨᱟᱭᱟ ᱵᱷᱤᱛᱤᱨ ᱵᱟᱦᱮᱨ ᱜᱚᱴᱟᱭ ᱡᱚᱫ ᱥᱟᱯᱷᱟᱭ ᱤᱫᱤᱭᱟᱭ, ᱟᱫᱚ ᱩᱱᱤ ᱫᱚ ᱡᱚᱫᱮᱫ ᱛᱟᱦᱮᱱᱟ ᱟᱫᱚ ᱛᱤ ᱴᱟᱜ ᱫᱚ ᱦᱟᱸᱜ ᱠᱷᱟᱹᱲ ᱠᱟᱛᱮ ᱫᱚᱦᱚ ᱞᱮᱫᱟᱭ ᱵᱷᱤᱛᱤᱨ ᱨᱮ ᱡᱚᱫᱮᱫ ᱟᱭ, ᱟᱨ ᱱᱟᱛᱮ ᱦᱟᱜ ᱠᱟᱨᱮᱱᱴ ᱫᱚ ᱪᱟᱞᱟᱣ ᱠᱟᱱ ᱛᱟᱦᱮᱱᱟ ᱟᱨ ᱢᱮᱥᱤᱱ ᱫᱚ ᱦᱟᱸᱜ ᱱᱩᱭ ᱜᱟᱛᱮ ᱜᱟᱛᱮ ᱠᱚᱲᱟᱴᱟᱜ ᱩᱱᱤ ᱦᱚᱸ